ᱦᱚ
ᱦᱮᱸ ᱜᱚᱝᱠᱮ ᱡᱚᱦᱟᱨ ᱜᱮ
ᱦᱳᱭ ᱡᱚᱦᱟᱨ ᱜᱮ
ᱟᱪᱪᱷᱟ ᱛᱚ ᱜᱚᱝᱠᱮ ᱪᱮᱫ ᱠᱚ ᱪᱤᱠᱟᱹ ᱵᱟᱲᱟᱭ ᱦᱩᱭᱩᱜ ᱠᱟᱱᱟ?
ᱦᱮᱸ ᱱᱤᱛ ᱫᱚ ᱦᱟᱜ ᱱᱚᱜᱼᱚᱭ ᱢᱤᱫ ᱜᱟᱹᱲᱤᱡ ᱱᱟᱦᱟᱜ ᱱᱚᱜᱚᱭ ᱞᱟᱦᱟᱜᱮ ᱚᱲᱟᱜ ᱛᱮ ᱦᱮᱡ ᱦᱩᱭ ᱟᱠᱟᱱᱟ᱾ ᱟᱫᱚ ᱚᱝᱠᱟ ᱠᱷᱮᱛ ᱠᱚ ᱦᱟᱜ ᱪᱟᱞᱟᱣ ᱦᱳᱭ ᱞᱮᱱ ᱛᱟᱦᱮᱸᱫᱼᱟ ᱱᱚᱝᱠᱟ ᱞᱚᱥᱚᱫ ᱵᱟᱲᱟ ᱟᱨ ᱵᱟᱝ ᱟᱲᱮ ᱠᱚ ᱞᱟᱜ ᱵᱟᱲᱟ ᱛᱮᱦᱟᱸᱜ ᱟᱫᱚ ᱱᱚᱝᱠᱟ ᱫᱟᱜ ᱢᱟᱹᱲᱤ ᱠᱚ ᱨᱮᱸᱜᱮᱡ ᱵᱟᱲᱟ ᱠᱮᱫ ᱠᱷᱟᱱ ᱟᱹ ᱫᱚ ᱱᱟᱦᱟᱜ ᱱᱚᱣᱟ ᱚᱲᱟᱜ ᱛᱮᱞᱤᱧ ᱦᱮᱡ ᱟᱠᱟᱱᱟ ᱫᱟᱜ ᱢᱟᱹᱲᱤ ᱡᱚᱢ ᱟᱨᱦᱚᱸ ᱱᱚᱝᱠᱟ ᱫᱟᱜ ᱢᱟᱹᱲᱤ ᱠᱚ ᱡᱚᱢ ᱵᱟᱲᱟ ᱠᱟᱛᱮᱜ ᱟᱨᱦᱚᱸ ᱱᱟᱦᱟᱜ ᱱᱚᱝᱠᱟ ᱪᱟᱞᱟᱣ ᱦᱩᱭᱩᱜᱼᱟ
ᱟᱪᱪᱷᱟ ᱜᱚᱝᱠᱮ ᱟᱹᱰᱤ ᱱᱟᱯᱟᱭ ᱠᱟᱛᱷᱟ
ᱪᱮᱫ ᱠᱚᱯᱮ ᱠᱟᱢᱤ ᱵᱟᱲᱟ ᱮᱫᱠᱟᱱᱟ?
ᱮᱸ ᱜᱚᱝᱠᱮ ᱥᱮᱛᱟᱜ ᱨᱮ ᱱᱚᱜᱼᱚᱭ ᱵᱷᱤᱛᱟᱹ ᱢᱟᱜ ᱠᱚ ᱥᱮᱱ ᱵᱟᱲᱟ ᱦᱩᱭᱱᱟ ᱛᱚ ᱟᱫᱚᱼᱼ ᱱᱤᱛᱚᱜ ᱨᱩᱣᱟᱹᱲ ᱦᱩᱭ ᱟᱠᱟᱱᱟ ᱟᱫᱚ ᱠᱟᱹᱴᱤᱡ ᱫᱟᱠᱟ ᱠᱚ ᱡᱚᱢ ᱵᱟᱲᱟ ᱠᱟᱛᱮᱫ ᱟᱫᱚ ᱰᱟᱹᱝᱨᱤ ᱞᱤᱧ ᱟᱛᱼᱼ ᱟᱲᱟᱜ ᱟᱠᱟᱜ ᱠᱚᱣᱟ ᱟᱫᱚ ᱪᱮᱫ ᱵᱤᱱ ᱞᱟᱹᱭᱟ ᱡᱮ ᱛᱤᱦᱤᱧ ᱫᱚ ᱥᱮᱛᱟᱜ ᱠᱷᱚᱱ ᱜᱮ ᱫᱚᱢᱮ ᱡᱟᱹᱯᱩᱫ ᱮᱫᱟᱭ ᱜᱚᱝᱠᱮ ᱵᱩᱡᱷᱟᱹᱣ, ᱟᱞᱮ ᱥᱮᱫ ᱢᱟ, ᱟᱫᱚ ᱱᱚᱝᱠᱟ ᱛᱮᱜᱮ ᱰᱟᱹᱝᱨᱤ ᱞᱤᱧ ᱟᱹᱜᱩ ᱟᱹᱜᱩᱣ ᱠᱟᱜ ᱠᱚᱣᱟ ᱟᱫᱚ ᱠᱟᱹᱴᱤᱡ ᱵᱤᱨ ᱥᱮᱫ ᱞᱤᱧ ᱵᱚᱞᱚᱭᱮᱱᱟ, ᱵᱟᱨᱭᱟ ᱜᱟᱱ ᱯᱩᱴᱠᱟᱹ ᱞᱤᱧ ᱧᱟᱢ ᱠᱮᱫ ᱠᱚᱣᱟ, ᱟᱫᱚ ᱩᱱᱠᱩ ᱜᱮ ᱠᱟᱹᱴᱤᱡ ᱚᱲᱟᱜ ᱠᱚ ᱤᱫᱤ ᱦᱩᱭᱩᱜ-ᱟ ᱟᱫᱚ ᱠᱟᱹᱴᱤᱡ ᱥᱳᱲᱮ ᱵᱟᱲᱟ ᱦᱩᱭᱩᱜ-ᱟ ᱢᱚᱱᱮ ᱦᱩᱭᱩᱜ ᱠᱟᱱᱟ ᱛᱚ᱾
ᱦᱳᱭ ᱦᱳᱭ ᱟᱹᱞᱤᱧ ᱦᱚᱸ ᱱᱚᱝᱠᱟ ᱥᱚᱲᱮ ᱡᱚᱝ ᱫᱚ ᱱᱟᱦᱟᱜ ᱟᱹᱰᱤ ᱡᱳᱨ ᱜᱮᱞᱤᱧ ᱠᱩᱥᱤᱭᱟᱜ-ᱟ
ᱥᱚᱲᱮ ᱫᱚ ᱫᱚᱦᱟᱸᱜ ᱟᱞᱮ ᱥᱮᱫ ᱫᱚ ᱩᱫ ᱱᱟᱦᱟᱜ ᱟᱨ ᱵᱟᱝ ᱯᱩᱴᱠᱟᱹ ᱠᱚ ᱱᱚᱝᱠᱟ ᱠᱚ ᱥᱳᱲᱮ ᱫᱷᱟᱨᱟ ᱜᱮᱭᱟ ᱚᱱᱟ ᱡᱟᱹᱯᱩᱫ ᱫᱤᱱ ᱫᱚ ᱟᱫᱚ ᱱᱚᱣᱟ ᱫᱚ ᱦᱟᱸᱜ ᱢᱤᱫᱴᱟᱝ ᱡᱤᱧ ᱨᱮᱜᱮ ᱛᱚ ᱧᱟᱢᱚᱜ-ᱟ, ᱟᱫᱚ ᱱᱚᱣᱟ ᱫᱚ ᱦᱟᱸᱜ ᱥᱟᱨᱟ ᱵᱚᱪᱷᱚᱨ ᱫᱚ ᱦᱟᱸᱜ ᱩᱵ ᱫᱚ ᱦᱟᱸᱜ ᱵᱟᱝ ᱧᱟᱢᱚᱜ-ᱟ᱾ ᱚᱱᱟ ᱛᱮ ᱟᱞᱮ ᱱᱚᱝᱠᱟ ᱦᱚᱲ ᱠᱚᱫᱚ ᱱᱚᱜ-ᱚ ᱱᱚᱠᱟ ᱱᱮ ᱮ ᱱᱮᱠᱟ ᱫᱷᱟᱨᱟ ᱫᱚ ᱵᱤᱨ ᱛᱮᱠᱚ ᱪᱟᱞᱟᱜ-ᱟ᱾ ᱟᱨ ᱵᱟᱝ ᱚᱝᱠᱟ ᱩᱫ ᱠᱚ ᱦᱮᱸ ᱱᱚᱝᱠᱟᱱᱟᱜ ᱟᱨ ᱵᱟᱝ ᱯᱩᱴᱠᱟᱹ ᱠᱚ ᱱᱚᱜ-ᱚ ᱱᱚᱠᱟᱱᱟᱜ ᱠᱚᱠᱚ ᱦᱟᱞᱟᱝ ᱟᱹᱜᱩᱭᱟ᱾ ᱟᱫᱚ ᱦᱟᱞᱟᱝ ᱟᱹᱜᱩᱭ ᱛᱮ ᱟᱞ ᱥᱮᱫ ᱫᱚ ᱚᱱᱠᱟ ᱛᱟᱨᱟᱥᱤᱧ ᱟᱨ ᱵᱟᱝ ᱟᱹᱭᱩᱵ ᱡᱚᱦᱚᱜ ᱫᱚ ᱱᱚᱜ-ᱱᱚᱝᱠᱟ ᱠᱚ ᱥᱚᱲᱮ ᱵᱟᱲᱟᱭᱟ᱾ ᱟᱫᱚ ᱥᱚᱲᱮ ᱫᱚ ᱦᱟᱸᱜ ᱱᱚᱝᱠᱟ ᱞᱟᱹᱭ ᱟᱠᱚ ᱟᱹᱰᱤ ᱡᱳᱨ ᱜᱮ ᱦᱟᱸᱜ ᱥᱤᱵᱤᱞᱟ᱾ ᱦᱮᱸ ᱟᱫᱚ ᱱᱚᱜ-ᱱᱚᱝᱠᱟ ᱠᱚ ᱡᱚᱢ ᱵᱟᱲᱟᱭᱟ᱾
ᱛᱚ ᱜᱚᱝᱠᱮ ᱞᱟᱹᱭ ᱫᱟᱞᱤᱧ ᱟᱯ ᱟᱯᱮ ᱚᱱᱛᱮ ᱫᱚ ᱫᱟᱜ ᱫᱟᱭ ᱥᱮ ᱵᱟᱝ? ᱟᱞᱮ ᱥᱮᱫ ᱢᱟ ᱥᱮᱛᱟᱜ ᱠᱷᱚᱱ ᱜᱮ ᱮᱦᱚᱵ ᱟᱠᱟᱫᱟᱭ᱾ ᱦᱚᱞᱟ ᱢᱟ ᱫᱚᱢᱮ ᱥᱤᱛᱩᱝ ᱟᱜ ᱞᱮ ᱟᱨ ᱛᱤᱦᱤᱧ ᱢᱟ ᱟᱵᱟᱨ ᱫᱟᱜ ᱮᱦᱚᱵ ᱟᱠᱟᱫᱟᱭ᱾
ᱟᱞᱮ ᱥᱮᱫ ᱫᱚ ᱱᱟᱦᱟᱜ ᱛᱮᱦᱮᱧ ᱫᱚ ᱦᱟᱸᱜ ᱟᱹᱰᱤ ᱡᱳᱨ ᱫᱷᱟᱨᱟ ᱜᱮ ᱦᱟᱸᱜ ᱮ ᱥᱤᱛᱩᱝ ᱟᱠᱟᱫᱟ᱾ ᱟᱫᱚ ᱫᱟᱜ ᱜᱮ ᱵᱟᱭ ᱫᱟᱜᱮᱫ ᱠᱟᱱᱟ ᱦᱚᱭᱛᱚ ᱱᱚᱝᱠᱟ ᱡᱟᱯᱩᱫ ᱩᱫ ᱫᱚ ᱦᱟᱸᱜ ᱟᱯᱮ ᱥᱮᱫ ᱡᱟᱦᱟᱸ ᱯᱟᱨᱚᱢ ᱟᱠᱟᱱ ᱞᱮᱠᱟ ᱟᱹᱭᱠᱟᱹᱜ ᱠᱟᱱᱟ᱾ ᱟᱫᱚ ᱟᱞᱮ ᱥᱮᱫ ᱫᱚ ᱦᱟᱸᱜ ᱱᱚᱝᱠᱟ ᱥᱤᱛᱩᱝ ᱟᱠᱟᱫᱟᱭ ᱟᱫᱚ ᱱᱚᱜ-ᱚ ᱱᱚᱝᱠᱟ ᱨᱚᱦᱚᱭ ᱠᱚᱦᱚᱸ ᱴᱷᱤᱠ ᱥᱟᱦᱤᱡ ᱵᱟᱝ ᱦᱩᱭᱩᱜ ᱠᱟᱱᱟ ᱫᱟᱜ ᱡᱟᱹᱯᱩᱫ ᱠᱷᱟᱹᱛᱤᱨ᱾ ᱟᱫᱚ ᱚᱱᱟ ᱛᱮ ᱦᱟᱸᱜ ᱱᱚᱝᱠᱟ ᱛᱤᱥ ᱱᱟᱦᱟᱜ ᱮ ᱫᱟᱜ ᱞᱮᱠᱷᱟᱱ ᱟᱨᱦᱚᱸ ᱱᱚᱝᱠᱟ ᱨᱚᱦᱚᱭ ᱠᱟᱹᱢᱤ ᱦᱚᱨᱟ ᱮᱛᱚᱦᱚᱵ ᱮᱛᱚᱦᱚᱵ ᱦᱩᱭᱩᱜ-ᱟ᱾
ᱦᱮᱸ ᱜᱚᱝᱠᱮ ᱟᱫᱚ ᱫᱟᱜ ᱦᱚᱸ ᱞᱟᱹᱠ ᱛᱤ ᱠᱟᱱ ᱜᱮᱭᱟ ᱥᱮ ᱵᱟᱝ ᱟᱵᱤᱱ ᱡᱟᱦᱟᱱ ᱞᱟᱹᱭ ᱠᱮᱫᱟ ᱡᱮ ᱟᱯᱮ ᱥᱮᱫ ᱥᱤᱛᱩᱝ ᱠᱟᱫᱟᱭ ᱱᱚᱣᱟ ᱫᱚ ᱟᱹᱰᱤ ᱫᱩᱠ ᱨᱮᱭᱟᱜ ᱠᱟᱛᱷᱟ ᱠᱟᱱᱟ᱾ ᱪᱮᱫᱟᱜ ᱵᱟᱝᱢᱟ ᱟᱵᱚ ᱫᱚ ᱱᱚᱜ-ᱚᱭ ᱱᱤᱛᱳᱜ ᱪᱟᱥ ᱠᱟᱹᱢᱤ ᱪᱟᱞᱟᱜ ᱠᱟᱱᱟ ᱱᱤᱛ ᱡᱩᱫᱤ ᱵᱟᱝ ᱫᱟᱜ ᱟᱵᱚᱱᱟᱭ, ᱟᱫᱚ ᱪᱤᱠᱟᱹ ᱛᱮᱵᱚᱱ ᱪᱟᱥᱟ ᱦᱮᱸ ᱥᱮ ᱵᱟᱝ ᱜᱚᱝᱠᱮ
ᱦᱳᱭ ᱦᱳᱭ ᱦᱳᱭ,
ᱮᱠᱟᱞ ᱛᱮᱜᱮ ᱫᱟᱜ ᱫᱚ ᱞᱟᱹᱠᱛᱤᱜ ᱠᱟᱱ ᱜᱮᱭᱟ᱾ ᱟᱨ ᱱᱤᱭᱟᱹ ᱥᱚᱢᱚᱭ ᱡᱩᱫᱤ ᱪᱟᱸᱫᱳ ᱵᱚᱸᱜᱟ ᱵᱟᱝ ᱠᱚᱭᱚᱜ ᱟᱵᱚᱱᱟᱭ ᱛᱟᱭᱱᱚᱢ ᱫᱷᱟᱨᱟ ᱠᱚᱭᱚᱜ ᱠᱟᱛᱮᱫ ᱪᱮᱫ ᱧᱟᱢᱟᱭ ᱞᱟᱹᱭ ᱵᱤᱱ ᱟᱵᱤᱱ ᱜᱮ?
ᱦᱳᱭ ᱦᱳᱭ,
ᱟᱪᱪᱷᱟ ᱜᱚᱝᱠᱮ ᱟᱯᱮ ᱥᱮᱫ ᱫᱚ ᱱᱚᱝᱠᱟ ᱯᱟᱛᱟ ᱯᱚᱨᱚᱵᱽ ᱠᱚ ᱟᱨ ᱵᱟᱝ ᱵᱟᱦᱟ ᱥᱚᱨᱦᱟᱭ ᱠᱚ ᱱᱚᱣᱟ ᱠᱚᱫᱚ ᱱᱟᱦᱟᱜ ᱦᱩᱭ ᱵᱟᱲᱟᱜ ᱜᱮᱭᱟ ᱥᱮ ᱵᱟᱝ?
ᱦᱮᱸ ᱜᱚᱝᱠᱮ ᱵᱟᱦᱟ ᱦᱚᱸ ᱦᱩᱭᱩᱜ ᱜᱮᱭᱟ ᱥᱚᱨᱦᱟᱭ ᱦᱚᱸ ᱦᱩᱭᱩᱜ ᱜᱮᱭᱟ᱾ ᱢᱮᱱᱠᱷᱟᱱ ᱟᱞᱮ ᱥᱮᱫ ᱫᱚ ᱠᱟᱨᱟᱢ ᱫᱚ ᱵᱟᱝ ᱦᱩᱭᱩᱜ ᱜᱮᱭᱟ ᱜᱚᱢᱠᱮ, ᱟᱫᱚ ᱢᱟᱜᱽ ᱢᱚᱬᱮ ᱫᱚ ᱦᱩᱭᱩᱜ ᱛᱟᱞᱮ ᱜᱮᱭᱟ᱾ ᱟᱨ ᱱᱚᱜᱼᱚᱭ ᱫᱩᱨᱜᱟᱹ ᱯᱩᱡᱟᱹ ᱱᱚᱜᱚᱭ ᱡᱟᱦᱟᱸ ᱞᱟᱦᱟ ᱞᱟᱦᱟ ᱥᱮᱫ ᱩᱱ ᱚᱠ ᱛᱚ, ᱞᱟᱹᱭ ᱞᱮᱠᱷᱟᱱ ᱫᱚ᱾
ᱦᱳᱭ ᱦᱳᱭ ᱟᱫᱚ ᱱᱚᱣᱟ ᱫᱚ ᱦᱟᱸᱜ ᱮᱠᱟᱞ ᱞᱟᱹᱠᱛᱤ ᱠᱟᱱ ᱜᱮᱭᱟ᱾ ᱳᱠᱟ ᱦᱩᱭ ᱞᱮᱱᱠᱷᱟᱱ ᱦᱟᱸᱜ ᱱᱟᱯᱟᱭ ᱨᱟᱹᱥᱠᱟᱹ ᱫᱷᱟᱨᱟ ᱵᱩᱡᱷᱟᱹᱣ ᱠᱚᱜᱼᱟ᱾ ᱟᱫᱚ ᱜᱚᱝᱠᱮ ᱱᱚᱜᱼᱚᱭ ᱡᱟᱦᱟᱸ ᱵᱟᱦᱟ ᱵᱮᱱ ᱢᱮᱱᱠᱮᱜᱼᱟ ᱛᱟᱦᱚᱞᱮ ᱜᱚᱝᱠᱮ ᱟᱯᱮ ᱫᱚ ᱱᱚᱝᱠᱟ ᱛᱤᱱ ᱡᱚᱦᱚᱜ ᱯᱮ ᱵᱟᱦᱟᱜᱼᱟ?
ᱦᱮᱸ ᱜᱚᱝᱠᱮ ᱟᱞᱮ ᱫᱚ ᱱᱚᱜᱳᱭ ᱯᱷᱟᱹᱜᱩᱱ ᱵᱚᱸᱜᱟ ᱜᱮᱞᱮ ᱵᱟᱦᱟᱜ ᱜᱮᱭᱟ ᱟᱨᱠᱤ ᱟᱫᱚ ᱩᱱ ᱚᱠᱛᱚ ᱜᱮ ᱛᱚ ᱫᱟᱨᱮ ᱢᱟᱱᱮ ᱵᱤᱨ ᱵᱩᱨᱩ ᱨᱮᱱᱟᱜ ᱡᱟᱦᱟᱸ ᱫᱟᱨᱮ ᱱᱟᱹᱲᱤ ᱠᱚ ᱦᱮᱸ ᱥᱮ ᱵᱟᱝ ᱦᱮᱸ, ᱩᱱᱫᱚ ᱱᱟᱣᱟ ᱞᱮᱠᱟᱛᱮ ᱮᱠᱫᱚᱢ ᱯᱩᱨᱟᱹ ᱯᱷᱟᱨᱠᱟᱜᱼᱟ ᱦᱮᱸᱥᱮ᱾ ᱛᱚ ᱟᱹᱰᱤ ᱩᱱ ᱚᱠᱛᱚ ᱜᱮ ᱟᱫᱚ ᱢᱚᱱᱮ ᱦᱩᱭᱩᱜᱼᱟ ᱡᱮ ᱮᱸ ᱡᱟᱛᱮ ᱦᱟᱯᱮᱱ ᱫᱤᱱ ᱨᱮ ᱠᱳᱱᱳ ᱵᱤᱨ ᱨᱮ ᱵᱚᱞᱚ ᱠᱟᱛᱮᱜ ᱠᱳᱱᱳ ᱜᱷᱚᱴᱚᱱ ᱠᱚ ᱚᱜᱷᱚᱴᱚᱱ ᱠᱚ ᱡᱟᱦᱟᱱᱟᱜ ᱠᱚᱜᱮ ᱟᱨᱠᱤ ᱟᱞᱚ ᱜᱷᱚᱴᱚᱜ ᱢᱟ᱾ ᱵᱤᱨ ᱵᱩᱨᱩ ᱠᱚ ᱱᱟᱯᱟᱭ ᱛᱮ ᱛᱟᱦᱮᱱ ᱢᱟ ᱡᱤᱵ ᱡᱤᱭᱟᱹᱞᱤ ᱠᱚ ᱱᱟᱯᱟᱭ ᱛᱮᱠᱚ ᱛᱟᱦᱮᱱ ᱢᱟ ᱦᱮᱸ ᱥᱮ ᱵᱟᱝ᱾ᱛᱚ ᱚᱱᱟ ᱵᱟᱨᱮ ᱛᱮᱜᱮ ᱟᱫᱚ ᱵᱚᱸᱜᱟ ᱵᱩᱨᱩ ᱠᱟᱹᱢᱤ ᱠᱚᱫᱚ ᱦᱩᱭᱩᱜ ᱛᱟᱞᱮ ᱜᱮᱭᱟ ᱚᱱᱮ ᱵᱟᱦᱟ ᱨᱮ ᱟᱨᱠᱤ᱾
ᱦᱳᱭ ᱦᱳᱭ ᱦᱳᱭ᱾ ᱛᱟᱦᱚᱞᱮ ᱜᱚᱢᱠᱮ ᱟᱯᱮ ᱥᱮᱫ ᱫᱚ ᱱᱚᱝᱠᱟ ᱛᱤᱱᱟᱹᱜ ᱫᱤᱱ ᱠᱚ ᱵᱟᱦᱟᱜᱼᱟ? ᱟᱨ ᱪᱮᱫ ᱪᱮᱫ ᱠᱚᱠᱚ ᱮᱢᱟ ᱠᱚᱣᱟ?
ᱦᱮᱸ ᱜᱚᱢᱠᱮ ᱟᱞᱮ ᱥᱮᱫ ᱫᱚ ᱮ ᱵᱟᱦᱟ ᱫᱚ ᱯᱮ ᱢᱟᱦᱟ ᱫᱷᱩᱨᱭᱟᱹ ᱜᱮ ᱦᱩᱭᱩᱜ ᱛᱟᱞᱮᱭᱟ ᱜᱚᱢᱠᱮ᱾ ᱢᱟᱱᱮ ᱯᱳᱭᱞᱳ ᱩᱢ ᱢᱟᱦᱟ ᱥᱟᱹᱨᱫᱤ ᱢᱟᱦᱟ ᱟᱨ ᱢᱩᱪᱟᱹᱫ ᱨᱮᱫᱚ ᱡᱟᱦᱟᱸ ᱚᱱᱮ ᱵᱟᱥᱠᱮ ᱵᱚᱱ ᱞᱟᱹᱭ ᱮᱫᱟ ᱡᱟᱞᱮ ᱢᱟᱦᱟ ᱵᱚᱱ ᱞᱟᱹᱭ ᱫᱟ ᱟᱨᱠᱤ ᱦᱮᱸ ᱥᱮ ᱵᱟᱝ᱾ ᱯᱳᱭᱞᱳ ᱫᱤᱱ ᱢᱟ ᱟᱞᱮᱥᱮᱫ ᱫᱚ ᱢᱟᱱᱮ ᱪᱮᱫ ᱞᱮᱠᱟᱧ ᱞᱟᱹᱭᱟ ᱢᱟᱱᱮ ᱱᱚᱜᱼᱚᱭ ᱚᱱᱮ ᱚᱲᱟᱜ ᱠᱚᱨᱮᱱᱟᱜ ᱛᱤᱠᱤ ᱞᱩᱜᱽᱲᱤ ᱠᱚ ᱤᱭᱟᱹ ᱦᱩᱭᱩᱜᱼᱟ ᱦᱮᱸ ᱥᱮ ᱵᱟᱝ ᱥᱟᱯᱷᱟ ᱵᱟᱲᱟ ᱦᱩᱭᱩᱜᱼᱟ ᱛᱟᱯ ᱱᱟᱭᱠᱮ ᱠᱚ ᱟᱭᱟᱜ ᱡᱟᱦᱟᱸ ᱠᱚ ᱟᱨᱠᱤ ᱥᱟᱯᱟᱵ ᱠᱚ ᱢᱮᱱᱟᱜ ᱛᱟᱭᱟ ᱦᱮᱸ ᱥᱮ ᱵᱟᱝ, ᱛᱳ ᱚᱱᱟ ᱠᱚᱦᱚᱸ ᱤᱭᱟᱹ ᱟᱹᱨᱩᱵ ᱥᱟᱯᱷᱟᱭ ᱛᱟᱭᱟᱭ ᱦᱮᱸᱥᱮ ᱤᱱᱟᱹ ᱥᱟᱣ ᱥᱟᱣᱛᱮ ᱟᱹᱛᱩᱨ ᱨᱮᱱ ᱰᱟᱺᱜᱩᱭᱟᱹ ᱠᱚᱲᱟ ᱠᱚ, ᱤᱭᱟᱹ ᱠᱚ ᱵᱮᱱᱟᱣᱟ ᱢᱟᱱᱮ ᱡᱟᱸᱦᱟ ᱨᱮ ᱟᱵᱚ ᱡᱟᱦᱮᱨ ᱢᱮᱱᱟᱜ ᱛᱟᱵᱚᱱᱟ ᱦᱮᱸ ᱥᱮ ᱡᱟᱦᱮᱨ ᱥᱟᱹᱲᱤᱢ ᱠᱚ ᱵᱮᱱᱟᱣᱟ᱾ ᱟᱨ, ᱯᱳᱭᱞᱳ ᱫᱤᱱ ᱫᱚ ᱚᱱᱠᱟᱱ ᱠᱟᱹᱢᱤ ᱠᱚᱜᱮ ᱦᱩᱭᱩᱜᱼᱟ ᱟᱹᱭᱩᱵ ᱵᱮᱲᱟ ᱥᱮᱫ ᱠᱟᱹᱴᱤᱡ ᱟᱞᱮ ᱥᱮᱫ ᱫᱚ ᱟᱨ ᱠᱟᱹᱴᱤᱡ ᱵᱚᱸᱜᱟ ᱵᱩᱨᱩ ᱠᱚ ᱦᱚᱦᱚ ᱣᱟᱠᱳ ᱜᱮᱭᱟ, ᱛᱚ ᱤᱱᱟᱹ ᱛᱟᱭᱚᱢ ᱫᱚᱥᱟᱨ ᱫᱤᱱ ᱫᱚ ᱠᱟᱹᱴᱤᱡ ᱫᱚ ᱱᱟᱭᱠᱮ ᱟᱛᱮ ᱤᱭᱟᱹ ᱨᱮ ᱪᱟᱞᱟᱣ ᱦᱩᱭᱩᱜᱼᱟ, ᱪᱮᱫ ᱠᱚ ᱞᱟᱹᱭᱟ ᱡᱟᱦᱮᱨ ᱨᱮ, ᱛᱚ ᱚᱸᱰᱮ ᱪᱟᱞᱟᱣ ᱠᱟᱛᱮᱜ ᱠᱟᱹᱴᱤᱡ ᱵᱚᱸᱜᱟ ᱵᱩᱨᱩ ᱠᱟᱹᱢᱤ ᱠᱚ ᱮᱛᱚᱦᱚᱵ ᱦᱩᱭᱩᱜᱼᱟ ᱤᱱᱟᱹ ᱛᱟᱭᱚᱢ ᱥᱚᱲᱮ ᱡᱚᱢ ᱠᱟᱹᱴᱤᱡ ᱠᱚᱲᱟ ᱠᱚᱠᱚ ᱫᱚᱝ ᱵᱟᱲᱟᱭᱟ ᱦᱮᱸ ᱥᱮ᱾ ᱟᱨ ᱤᱱᱟᱹ ᱛᱟᱭᱚᱢ ᱟᱹᱜᱩ ᱠᱟᱛᱮ ᱱᱟᱭᱠᱮ ᱟᱵᱟᱨ ᱟᱵᱩᱜ ᱥᱟᱯᱷᱟ ᱠᱟᱛᱮ ᱟᱵᱟᱨ ᱚᱲᱟᱜ ᱠᱚ ᱥᱟᱸᱵᱟᱭ ᱮᱭᱟ ᱟᱫᱚ ᱛᱟᱨᱯᱚᱨ ᱢᱩᱪᱟᱹᱫ ᱫᱤᱱ ᱫᱚ ᱱᱚᱜᱼᱚᱭ, ᱞᱟᱜᱽᱬᱮ ᱠᱚ ᱮᱱᱮᱡ ᱛᱟᱞᱮᱭᱟ ᱠᱟᱹᱴᱤᱡ ᱫᱟᱜ ᱠᱚ ᱫᱩᱞ ᱵᱟᱲᱟᱭᱟ᱾
ᱦᱳᱭ ᱦᱳᱭ ᱟᱹᱰᱤ ᱢᱚᱸᱡᱽ ᱜᱮ ᱱᱟᱦᱟᱜ ᱮᱢ ᱞᱟᱹᱭ ᱠᱮᱫᱟ ᱟᱞᱮ ᱥᱮᱫ ᱫᱚ ᱱᱟᱦᱟᱜ ᱱᱚᱝᱠᱟ ᱯᱩᱭᱞᱳ ᱫᱤᱱ ᱟᱨ ᱵᱟᱝ ᱩᱢ ᱢᱟᱦᱟ ᱦᱤᱞᱳᱜ ᱫᱚ ᱱᱚᱝᱠᱟ ᱟᱛᱩ ᱨᱮᱱ ᱟᱭᱳ ᱦᱚᱲ ᱠᱚᱫᱚ ᱱᱚᱝᱠᱟ ᱞᱩᱜᱽᱲᱤ ᱞᱟᱯᱚ ᱟᱨ ᱵᱟᱝ ᱚᱲᱟᱜ ᱫᱩᱣᱟᱹᱨ ᱱᱟᱦᱟᱜ ᱜᱮ ᱜᱮᱡ ᱜᱩᱨᱤᱡ ᱥᱟᱶᱛᱮ ᱱᱟᱱᱟ ᱦᱩᱱᱟᱹᱨ
ᱼᱼ
ᱥᱟᱡᱟᱣ ᱠᱟᱜᱼᱟ ᱾ ᱟᱨ ᱚᱱᱟ ᱥᱟᱶ ᱛᱮ ᱟᱛᱳ ᱨᱮᱱ ᱠᱚᱲᱟ ᱜᱤᱫᱽᱨᱟᱹ ᱠᱚ ᱟᱨ ᱵᱟᱝ ᱦᱟᱲᱟᱢ ᱦᱚᱲ ᱠᱚ ᱱᱩᱠᱩ ᱠᱚᱫᱚ ᱱᱟᱜᱼᱼ ᱡᱟᱦᱮᱨ ᱛᱮᱠᱚ ᱪᱟᱞᱟᱜᱼᱟ ᱾ ᱟᱫᱚ ᱡᱟᱦᱮᱨ ᱛᱮ ᱪᱟᱞᱟᱣ ᱠᱟᱼᱼ ᱚᱸᱰᱮ ᱫᱚ ᱱᱟᱦᱟᱜ ᱱᱚᱜ ᱱᱚᱠᱟ ᱡᱟᱦᱮᱨ ᱥᱟᱹᱲᱤᱢ ᱱᱟᱦᱟᱜ ᱠᱚ ᱫᱟᱞᱚᱵᱟ ᱟᱨ ᱵᱟᱝ ᱡᱟᱦᱟᱸ ᱨᱮᱦᱟᱸᱜ ᱵᱚᱸᱜᱟ ᱵᱩᱨᱩ ᱦᱩᱭᱩᱜ ᱫᱚ ᱦᱟᱸᱜ ᱚᱸᱰᱮ ᱱᱟᱦᱟᱸᱜ ᱠᱚ ᱥᱟᱯᱷᱟ ᱦᱚᱴᱚᱠᱟᱜᱼᱟ ᱾ ᱚᱱᱟ ᱠᱚ ᱥᱟᱶ ᱥᱟᱶᱛᱮ ᱚᱸᱰᱮ ᱠᱚᱱᱟᱜ ᱠᱟᱹᱢᱤ ᱠᱚ ᱠᱚᱨᱟᱣ ᱠᱟᱛᱮ ᱤᱱᱟᱹ ᱫᱷᱟᱣ ᱟᱞᱮ ᱱᱚᱝᱠᱟ ᱱᱟᱭᱠᱮ ᱛᱷᱟᱱ ᱱᱟᱭᱠᱮ ᱛᱷᱟᱱ ᱨᱮᱦᱚᱸ ᱱᱚᱜᱼᱚ ᱱᱚᱝᱠᱟ ᱠᱚ ᱫᱟᱞᱚᱵᱟ ᱦᱮᱸ ᱱᱚᱝᱠᱟᱱᱟᱜ ᱠᱚᱠᱚ ᱠᱚᱨᱟᱣ ᱚᱱᱟ ᱠᱚ ᱥᱟᱶ ᱥᱟᱶᱛᱮ ᱟᱫᱚ ᱟᱞᱮ ᱥᱮᱫ ᱫᱚ ᱦᱟᱸᱜ ᱱᱟᱭᱠᱮ ᱵᱩᱲᱤ ᱵᱟᱨ ᱴᱩᱠᱩᱡ ᱜᱟᱱ ᱦᱟᱸᱰᱤ ᱱᱟᱦᱟᱜ ᱮ ᱩᱴᱷᱟᱣ ᱟᱠᱚᱣᱟ᱾ ᱟᱫᱚ ᱦᱟᱸᱰᱤ ᱠᱚ ᱧᱩ ᱵᱟᱲᱟ ᱠᱟᱛᱮᱫ ᱟᱨᱦᱚᱸ ᱱᱤᱝᱠᱟᱹᱻ ᱛᱩᱯᱩᱱ ᱛᱮᱠᱚ ᱪᱟᱞᱟᱜᱼᱟ ᱾ᱛᱩᱱ ᱛᱩᱯᱩ ᱵᱟᱲᱟ ᱠᱟᱛᱮᱫ ᱟᱞᱮᱥᱮᱫ ᱫᱚ, ᱥᱤᱸᱜᱟᱹᱲ ᱵᱮᱲᱟ ᱫᱚ ᱦᱟᱸᱜ ᱱᱚᱝᱠᱟ ᱨᱩᱢ ᱰᱟᱠᱟᱣ ᱦᱩᱭᱩᱜᱼᱟ
ᱼᱼ
ᱟᱫᱚ ᱚᱱᱟ ᱨᱩᱢ ᱰᱟᱠᱟᱣ ᱰᱟᱠᱟᱣ ᱨᱮᱫᱚ ᱥᱟᱱᱟᱢ ᱟᱛᱳ ᱨᱮᱱ ᱠᱚᱲᱟ ᱜᱤᱫᱽᱨᱟᱹ ᱟᱨ ᱵᱟᱝ ᱦᱟᱲᱟᱢ ᱦᱚᱲ, ᱟᱭᱳ ᱦᱚᱲ ᱠᱩᱲᱤ ᱦᱚᱲ ᱥᱟᱱᱟᱢ ᱠᱚᱜᱮ ᱠᱚ ᱦᱟᱸᱜ ᱠᱚ ᱥᱮᱼᱼ ᱥᱮᱴᱮᱨ ᱠᱚᱜᱼᱟ ᱟᱫᱚ ᱚᱱᱟ ᱨᱩᱢ ᱰᱟ ᱰᱟᱠᱟᱣ ᱨᱮᱫᱚ ᱵᱚᱸᱜᱟ ᱵᱩᱨᱩ ᱱᱟᱦᱟᱜ ᱠᱚ ᱦᱚᱦᱚ ᱵᱟᱲᱟ ᱠᱟᱛᱮ ᱪᱮᱫ ᱞᱮᱠᱟ ᱵᱷᱟᱵᱽ ᱛᱮ ᱞᱮ ᱢᱮᱛᱟᱜᱼᱟ᱾
ᱼᱼ
ᱵᱚᱸᱜᱟ ᱵᱩᱨᱩ ᱦᱩᱭᱩᱜᱼᱟ ᱱᱚᱣᱟ ᱠᱚ ᱵᱟᱨᱮᱛᱮ ᱟᱨ ᱵᱟᱝ ᱟᱹᱛᱩ ᱵᱷᱟᱹᱜᱟᱹᱨᱤ ᱨᱮᱱᱟᱜ ᱠᱟᱹᱢᱤ ᱠᱚ ᱵᱟᱨᱮᱛᱮ ᱦᱟᱸᱜ ᱱᱟᱦᱟᱜ ᱠᱚ ᱦᱚᱦᱚᱣᱟᱠᱚᱣᱟ᱾ ᱟᱫᱚ ᱚᱱᱟ ᱫᱤᱱ ᱫᱚ ᱦᱟᱸᱜ ᱱᱚᱝᱠᱟ ᱵᱷᱟᱵ ᱛᱮᱜᱮ ᱯᱟᱨᱚᱢᱚᱜᱼᱟ ᱾ ᱛᱟᱦᱞᱮ ᱦᱚᱸᱼᱼ ᱟᱫᱚ ᱟᱯᱮ ᱵᱚᱸᱜᱟ ᱵᱩᱨᱩ ᱱᱤᱛ ᱫᱚ ᱱᱚᱜ ᱱᱟ ᱡᱟᱦᱮᱨ ᱨᱮᱫᱚ ᱱᱚᱝᱠᱟ ᱥᱳᱲᱮ ᱜᱮᱭᱟᱯᱮ ᱥᱮ ᱵᱟᱝ?
ᱦᱮᱸ ᱜᱚᱢᱠᱮ ᱮᱱᱟᱱ ᱜᱮᱞᱤᱧ ᱞᱟᱹᱭ ᱫᱚᱞᱤᱧ ᱞᱟᱹᱭ ᱠᱮᱫᱟ ᱮ ᱥᱳᱲᱮ ᱫᱚᱠᱚ ᱥᱳᱲᱮ ᱜᱮᱭᱟ, ᱜᱚᱢᱠᱮ ᱛᱚ ᱢᱟᱱᱮ ᱟᱞᱮ, ᱟᱯᱮ ᱥᱮᱫ ᱫᱚ ᱪᱮᱫᱞᱮᱠᱟ ᱵᱟᱹᱧ ᱵᱟᱲᱟᱭᱟ ᱾ ᱢᱮᱱᱠᱷᱟᱱ ᱟᱞᱮ ᱴᱷᱮᱱ ᱡᱟᱦᱟᱸ ᱦᱮᱸ ᱥᱮ ᱵᱟᱝ? ᱯᱩᱭᱞᱩ ᱫᱚ ᱱᱟᱭᱠᱮ ᱡᱟᱦᱟᱸ ᱵᱚᱸᱜᱟ ᱫᱟᱲᱮ ᱛᱟᱦᱮᱱᱟᱠᱚ ᱦᱮᱸᱥᱮ ᱵᱟᱝ? ᱥᱤᱢ ᱜᱮᱵᱚᱱ ᱮᱢᱟ ᱠᱚᱣᱟ ᱵᱟᱦᱟ ᱠᱚᱨᱮ ᱫᱚ ᱾ ᱟᱫᱚ ᱢᱟᱨᱟᱝ ᱫᱟᱲᱮ ᱠᱚᱫᱚ ᱵᱟᱵᱚᱱ ᱮᱢᱟ ᱠᱚᱜᱮᱭᱟ ᱛᱚ ᱾ ᱛᱚ ᱟᱫᱚ ᱩᱱᱠᱩ ᱜᱮ ᱴᱤ ᱵᱚᱸᱜᱟ ᱠᱚᱣᱟᱭ ᱦᱮᱸ ᱥᱮ ᱵᱟᱝ? ᱤᱱᱟᱹ ᱛᱟᱭᱱᱚᱢ ᱟᱫᱚ ᱡᱟᱦᱟᱸ ᱵᱚᱦᱚᱜ ᱠᱚ ᱛᱟᱦᱮᱱᱟ ᱦᱮᱸ ᱥᱮ ᱵᱟᱝ? ᱟᱫᱚ ᱚᱱᱟ ᱠᱚᱫᱚ ᱟᱡᱜᱮ ᱟᱨᱠᱤ ᱦᱟᱛᱟᱣᱼᱟᱭ ᱾ ᱟᱫᱚ ᱚᱱᱟᱜᱮ ᱟᱭᱟᱜ ᱢᱟᱱᱮ ᱵᱷᱟᱹᱜᱤᱫᱟᱨ ᱠᱟᱱᱟᱭ ᱟᱨᱠᱤ ᱱᱟᱭᱠᱮ ᱦᱟᱲᱟᱢ ᱟᱞᱮᱭᱤᱡ ᱫᱚ ᱟᱨ ᱵᱟᱫᱽ ᱵᱟᱹᱠᱤ ᱡᱟᱦᱟᱸ ᱠᱚ ᱛᱟᱦᱮᱱᱟ ᱚᱱᱟ ᱠᱚᱫᱚ ᱤᱭᱟᱹᱭᱟᱠᱚ ᱢᱟᱱᱮ ᱨᱚ ᱠᱟᱛᱮᱫ ᱥᱟᱯᱷᱟ ᱵᱟᱲᱟᱭᱟᱠᱚ ᱾ᱤᱱᱟᱹ ᱛᱟᱭᱚᱢ ᱫᱚ ᱡᱟᱦᱟᱸ ᱞᱟᱡᱽ ᱛᱮᱫ ᱠᱚ ᱛᱟᱦᱮᱱᱟ ᱦᱮᱸ? ᱚᱱᱟ ᱫᱚ ᱮᱻ ᱪᱮᱫᱠᱟᱞ ᱞᱮᱭᱟ ᱢᱟᱱᱮ ᱞᱟᱫ ᱛᱟᱞᱮᱭᱟᱠᱚ ᱟᱨ ᱡᱟᱦᱟᱸᱱᱮ ᱡᱤᱞ ᱠᱚ ᱛᱟᱦᱮᱱᱟ ᱚᱱᱟ ᱫᱚ ᱡᱤᱞ ᱱᱟᱜ ᱠᱚ ᱥᱚᱲᱮ ᱛᱟᱞᱮᱭᱟ, ᱟᱫᱚ ᱟᱞᱮ ᱫᱚ ᱚ ᱦᱩᱰᱤᱧ ᱢᱟᱪᱷᱟ ᱟᱛᱳ ᱠᱟᱱ ᱛᱟᱞᱮᱭᱟ ᱛᱚ ᱚᱱᱟ ᱛᱮᱜᱮ ᱟᱞᱮ ᱢᱤᱫ ᱴᱷᱮᱱ ᱜᱮᱞᱮ ᱤᱥᱤᱱ ᱵᱟᱲᱟᱭᱟ ᱟᱨᱠᱤ ᱥᱟᱱᱟᱢᱟᱜ ᱠᱚᱜᱮ ᱾ ᱟᱫᱚ ᱠᱤᱪᱷᱩ ᱠᱤᱪᱷᱩ ᱴᱚᱴᱷᱟ ᱫᱚ ᱧᱮᱞ ᱠᱟᱱ ᱜᱮᱭᱟ ᱡᱟᱦᱟᱸ ᱦᱮᱞᱳ!
ᱦᱮᱸ ᱞᱟᱹᱭᱫᱟᱞᱤᱧ ᱱᱚᱝᱠᱟ ᱟᱯᱮ ᱥᱮᱫ ᱫᱚ ᱦᱟᱸᱜ ᱱᱚᱝᱠᱟ ᱯᱮᱲᱟ ᱠᱚ ᱟᱨ ᱵᱟᱝ ᱯᱩᱲᱥᱤ ᱠᱚᱠᱚ ᱪᱟᱞᱟ ᱯᱮᱲᱟ ᱠᱚ ᱠᱚ ᱦᱮᱡ ᱞᱮᱝᱠᱷᱟᱱ ᱛᱟᱦᱚᱞᱮ ᱱᱩᱝᱠᱩ ᱠᱚᱫᱚ ᱱᱚᱝᱠᱟ ᱥᱚᱲᱮ ᱵᱚᱸᱜᱟ ᱥᱚᱲᱮ ᱫᱚᱯᱮ ᱥᱮ ᱱᱚᱜᱼ ᱱᱟ ᱜᱟᱹᱲᱤᱭᱟᱹ ᱥᱚᱲᱮ ᱛᱮ ᱫᱚᱯᱮ ᱮᱢᱟ ᱠᱚᱣᱟ ᱾
ᱦᱮᱸ ᱜᱚᱢᱠᱮ ᱱᱚᱣᱟ ᱱᱚᱣᱟ ᱟᱹᱰᱤ ᱵᱷᱟᱹᱜᱤ ᱠᱟᱛᱷᱟ ᱵᱤᱱ ᱨᱟᱠᱟᱵ ᱟᱠᱟᱫᱟ ᱛᱚ ᱦᱮᱸ ᱜᱚᱢ ᱠᱮ ᱱᱚᱣᱟ ᱫᱚ ᱮᱢ ᱮᱢᱟ ᱠᱚᱣᱟ ᱜᱮᱞᱮ ᱾ ᱢᱟᱱᱮ ᱯᱩᱻ ᱚᱸᱰᱮ ᱜᱮᱞᱮ ᱡᱚᱢ ᱶᱷᱚ ᱠᱚᱣᱟ ᱾ ᱟᱨ ᱟᱜᱩ ᱵᱟᱠᱷᱨᱟ ᱦᱚᱸ ᱢᱤᱫᱴᱮᱱ ᱯᱩᱣᱟ ᱯᱩᱣᱟ ᱤᱭᱟᱹ ᱞᱮᱠᱟ ᱟᱨᱠᱤ ᱯᱮᱲᱟ ᱞᱮᱠᱟ ᱚᱠᱟ ᱦᱚᱸᱞᱮ ᱮᱢᱟ ᱠᱚᱜᱮᱭᱟ ᱛᱚ ᱫᱤᱱ ᱠᱟᱞᱚᱢ ᱟᱹᱞᱤᱧ ᱦᱚᱸ ᱦᱟᱸᱰᱮ ᱯᱟᱲᱦᱟᱜ ᱛᱟᱦᱮᱸᱜ ᱞᱤᱧ ᱥᱟᱺᱜᱤᱧ ᱨᱮᱜᱮ ᱦᱮᱸ ᱥᱮ ᱵᱟᱝ ᱦᱮᱸ ᱾ ᱛᱚ ᱚᱱᱛᱮ ᱨᱮᱱ ᱜᱟᱛᱮ ᱞᱟᱹᱜᱤ ᱠᱚᱞᱤᱧ ᱟᱹᱜᱩ ᱠᱮᱫ ᱠᱚᱣᱟ ᱛᱚ ᱟᱞᱮ ᱦᱚᱸᱞᱮ ᱮᱢᱟᱜ ᱠᱚᱣᱟ ᱢᱟᱱᱮ ᱡᱚᱢ ᱵᱟᱲᱟ ᱩᱸᱻ ᱯᱟᱲᱟ ᱠᱮᱫᱟ ᱠᱚ ᱱᱚᱰᱮ ᱟᱨ ᱟᱹᱜᱩ ᱯᱷᱟᱠᱨᱟ ᱦᱚᱸ ᱠᱟᱹᱴᱤᱡ ᱞᱤᱧ ᱮᱟᱜ ᱠᱚᱣᱟ ᱾ ᱛᱚ ᱮᱢᱟ ᱠᱚ ᱜᱮᱭᱟᱞᱮ ᱟᱨ ᱟᱥᱚᱜ ᱟᱹᱧ ᱡᱮ ᱥᱟᱱᱟᱢ ᱡᱟᱭᱜᱟ ᱨᱮᱜᱮ ᱠᱚ ᱮᱢᱟ ᱠᱚᱣᱟ ᱱᱚᱣᱟ ᱫᱚ ᱦᱮᱸ ᱥᱮ ᱵᱟᱝ ᱾
ᱦᱳᱭ ᱦᱳᱭ ᱟᱞᱮ ᱥᱮᱫ ᱦᱚᱸ ᱱᱟᱦᱟᱜ ᱚᱠᱟ ᱠᱚ ᱮᱢᱟ ᱠᱚᱣᱟ ᱾ ᱛᱟᱦᱚᱞᱮ ᱟᱯᱮ ᱥᱮᱫ ᱫᱚ ᱱᱚᱠᱟ ᱵᱟᱦᱟ ᱫᱚᱠᱚ ᱫᱚᱱᱟᱥᱮ ᱵᱟᱝ ᱠᱚᱲᱟ ᱜᱤᱫᱽᱨᱟᱹ ᱠᱚ ᱟᱨ ᱵᱟᱝ ᱟᱭᱳ ᱦᱚᱲ ᱠᱚ ᱵᱟᱦᱟ ᱫᱚᱠᱚ ᱮᱱᱮᱡ ᱟᱥᱮ ᱵᱟᱝ?
ᱦᱮᱸ ᱜᱚᱝᱠᱮ ᱢᱤᱫᱴᱮᱱ ᱫᱩᱠ ᱨᱮᱭᱟᱜ ᱠᱟᱛᱷᱟ ᱞᱤᱧ ᱞᱟᱹᱭᱫᱟ ᱠᱷᱟᱨᱟᱯ ᱫᱚ ᱟᱞᱚᱵᱮᱱ ᱢᱚᱱᱮᱭᱟ ᱮ ᱱᱚᱜᱼᱚᱭ ᱟᱞᱮ ᱟᱛᱩ ᱢᱟ ᱦᱩᱰᱤᱧ ᱦᱩᱰᱤᱧ ᱜᱮᱭᱟ ᱟᱨ ᱮᱴᱟᱜ ᱟᱹᱴᱩ ᱟᱛᱳ ᱥᱟᱞᱟᱜ ᱜᱮ ᱞᱟᱦᱟ ᱛᱮᱫᱚ ᱡᱚᱯᱲᱟᱣ ᱛᱟᱦᱮᱸ ᱠᱟᱱᱟ ᱟᱫᱚ ᱚᱸᱰᱮ ᱠᱷᱚᱱ ᱥᱟᱦᱟ ᱠᱟᱛᱮᱫ ᱱᱤᱛᱚᱜ ᱢᱟ ᱢᱤᱫᱴᱮᱱ ᱦᱩᱰᱤᱧ ᱢᱟᱪᱷᱟ ᱛᱩ ᱵᱮᱱᱟᱣ ᱦᱩᱭ ᱠᱟᱱᱟ ᱛᱚ ᱥᱟᱱᱟᱢ ᱦᱚᱲ ᱠᱚᱫᱚ ᱨᱩ ᱠᱚᱦᱚᱸ ᱵᱟᱠᱚ ᱜᱟᱱ ᱜᱮᱭᱟ ᱾ ᱠᱤᱪᱷᱤ ᱦᱚᱲ ᱠᱚ ᱜᱟᱱ ᱜᱮᱭᱟ ᱡᱮᱢᱚᱱ ᱫᱚ ᱵᱟᱵᱟ ᱛᱟᱠᱚ ᱟᱨ ᱜᱚᱲᱚᱢ ᱦᱟᱲᱟᱢ ᱛᱟᱠᱚ ᱩᱝᱠᱩ ᱜᱮ ᱟᱨᱠᱤ ᱾ ᱟᱫᱚ ᱥᱟᱱᱟᱢ ᱦᱚᱲ ᱫᱚ ᱵᱟᱝ ᱵᱟᱲᱟᱭ ᱠᱷᱟᱹᱛᱤᱨ ᱛᱮᱜᱮ ᱟᱫᱚ ᱡᱟᱦᱟᱸ ᱯᱮᱲᱟ ᱠᱚ ᱦᱤᱡᱩᱜᱼᱟ ᱩᱝᱠᱩ ᱜᱮᱠᱚ ᱨᱩ ᱵᱟᱲᱟᱭᱟ ᱾ ᱟᱨ ᱩᱝᱠᱩ ᱯᱮᱲᱟ ᱠᱚᱜᱮ ᱠᱟᱹᱴᱤᱡ ᱠᱚ ᱮᱱᱮᱡ ᱵᱟᱲᱟᱭᱟᱠᱚ ᱥᱮ ᱫᱚᱱ ᱵᱟᱲᱟᱭᱟᱠᱚ ᱟᱛᱳ ᱨᱮᱱ ᱫᱚ ᱩᱱᱟᱹᱜ ᱦᱚᱲ ᱫᱚ ᱵᱟᱠᱚ ᱵᱟᱲᱟᱭ ᱛᱟᱞᱮ ᱜᱮᱭᱟ ᱾
ᱦᱳᱭ ᱦᱳᱭ ᱟᱫᱚ ᱱᱚᱜᱼᱚ ᱱᱟ ᱞᱟᱠᱪᱟᱨ ᱠᱚᱨᱮ ᱫᱚ ᱦᱟᱸᱜ ᱮᱠᱟᱞ ᱥᱮᱬᱟ ᱫᱚ ᱦᱟᱸᱜ ᱞᱟᱹᱠᱛᱤ ᱠᱟᱱ ᱛᱟᱵᱚᱱᱟ, ᱟᱫᱚ ᱟᱵᱚ ᱱᱟᱦᱟᱜ ᱱᱚᱣᱟ ᱠᱚ ᱵᱟᱵᱚᱱ ᱥᱮᱬᱟ ᱞᱮᱠᱷᱟᱱ ᱱᱚᱣᱟ ᱫᱚ ᱱᱟᱦᱟᱜ ᱵᱟᱹᱭ ᱵᱟᱹᱭᱛᱮ ᱟᱫ ᱤᱫᱤᱜ ᱠᱟᱱ ᱞᱮᱠᱟ ᱦᱟᱸᱜ ᱵᱩᱡᱷᱟᱹᱣ ᱜᱚᱫᱚᱜᱼᱟ ᱾ ᱟᱫᱚ ᱱᱚᱣᱟ ᱠᱚᱫᱚ ᱟᱵᱚ ᱞᱟᱠᱪᱟᱨ ᱠᱟᱱ ᱜᱮᱭᱟ ᱱᱚᱣᱟ ᱥᱮᱬᱟ ᱫᱚ ᱞᱟᱹᱠᱛᱤ ᱠᱟᱱ ᱜᱮᱭᱟ ᱾ ᱟᱪᱪᱷᱟ ᱜᱚᱝᱠᱮ ᱞᱟᱹᱭᱮᱡ ᱠᱟᱱᱟᱞᱤᱧ ᱚᱠᱛᱚ ᱠᱚᱦᱚᱸ ᱦᱩᱭ ᱤᱫᱤᱜ ᱠᱟᱱᱟ ᱨᱚᱯᱚᱲ ᱛᱮᱭᱟᱜ ᱦᱚᱸ ᱥᱟᱨᱮᱡ ᱮᱱ ᱜᱮᱭᱟ ᱢᱮᱱᱠᱷᱟᱱ ᱟᱨᱦᱚᱸ ᱚᱠᱛᱚ ᱠᱚ ᱧᱟᱢ ᱞᱮᱱᱠᱷᱟᱱ ᱟᱨᱦᱚᱸ ᱨᱚᱯᱚᱲ ᱦᱩᱭᱩᱜᱼᱟ ᱱᱟᱦᱟᱜ ᱦᱳᱭ ᱾
ᱦᱳᱭ ᱜᱚᱢᱠᱮ ᱾ ᱟᱹᱰᱤ ᱱᱟᱯᱟᱭ ᱵᱩᱡᱷᱟᱹᱣᱮᱱᱟ ᱟᱹᱵᱤᱱ ᱥᱟᱞᱟᱜ ᱨᱚᱯᱚ-ᱨᱚᱯᱚᱲ ᱵᱟᱲᱟ ᱠᱟᱛᱮᱜ ᱦᱮᱸ ᱥᱮ ᱵᱟᱝ ᱾ ᱛᱚ ᱛᱟᱦᱚᱞᱮ ᱱᱤᱱ ᱜᱷᱟᱹᱲᱤᱡ ᱫᱷᱟᱹᱵᱤᱡ ᱫᱚ ᱛᱟᱦᱚᱞᱮ ᱡᱚᱦᱟᱨ ᱵᱟᱲᱟᱜ ᱜᱮ ᱦᱮᱸ ᱥᱮ ᱾
ᱦᱳᱭ ᱜᱚᱝᱠᱮ ᱡᱚᱦᱟᱨ